ᱦᱮᱞᱳ᱾
ᱦᱚᱸ ᱨᱚᱲ ᱠᱚ ᱟᱸᱡᱚᱢᱚᱜ ᱠᱟᱱᱟ?
ᱦᱮᱸ ᱟᱡᱚᱢᱚᱜ ᱠᱟᱱᱟ
ᱚ ᱪᱮᱫ ᱠᱚᱯᱮ ᱪᱤᱠᱟᱹ ᱵᱟᱲᱟᱭᱮᱜᱼᱟ ᱛᱟᱦᱚᱞᱮ
ᱪᱮᱜ ᱜᱮ ᱵᱟᱝ ᱪᱮᱜ ᱟᱫᱚᱢ ᱪᱤᱠᱟᱹᱭᱟ ᱱᱤᱛᱚᱜ ᱫᱚ
ᱫᱟᱠᱟ ᱠᱚ ᱡᱚᱢ ᱦᱩᱭ ᱱᱟ ᱥᱮ ᱟᱣᱨᱤ
ᱦᱚᱸ ᱡᱚᱢ ᱦᱩᱭᱱᱟ ᱡᱚᱢ ᱠᱟᱛᱮᱜ ᱜᱮ ᱫᱩᱨᱩᱵ ᱵᱟᱲᱟ ᱟᱯᱮ ᱫᱚ ᱪᱮᱫ ᱠᱚᱯᱮ ᱪᱤᱠᱟᱹᱭ ᱫᱟ
ᱟᱞᱮ ᱦᱚᱸ ᱪᱮᱫ ᱜᱮ ᱵᱟᱝ ᱱᱚᱜᱼᱚᱭ ᱦᱟᱸᱜ ᱡᱚᱢ ᱵᱟᱲᱟ ᱠᱟᱛᱮᱫ ᱜᱮ ᱟᱞᱮ ᱦᱚᱸ ᱱᱤᱛᱚᱜ ᱱᱚᱜᱼᱚᱭ ᱯᱤᱸᱰᱟᱹ ᱥᱮᱫ ᱨᱮᱞᱮ ᱫᱩᱲᱩᱵ ᱵᱟᱲᱟ ᱟᱠᱟᱱᱟ
ᱫᱚ ᱠᱚ ᱦᱳᱭ ᱱᱤᱛᱚᱜ ᱫᱚ ᱱᱟᱯᱟᱭ ᱜᱮᱭᱟᱞᱮ ᱦᱟᱜ ᱟᱫᱚ ᱠᱟᱹᱢᱤ ᱞᱟᱸᱜᱟᱭ ᱛᱚ ᱠᱟᱹᱴᱤᱡ ᱟᱲᱮ ᱞᱟ ᱠᱚ ᱪᱟᱞᱟᱣ ᱦᱩᱭ ᱞᱮᱱᱟ ᱛᱮᱦᱮᱧ ᱫᱚ ᱠᱷᱮᱛ ᱥᱮᱫ ᱟᱫᱚ ᱠᱟᱹᱢᱤ ᱞᱟᱸᱜᱟ ᱦᱩᱭ ᱠᱟᱱᱟ ᱛᱮᱦᱮᱧ ᱫᱚ ᱠᱟᱹᱴᱤᱡ ᱡᱚᱢ ᱵᱟᱲᱟ ᱠᱟᱛᱮᱫ ᱡᱤᱨᱟᱹ ᱠᱟᱛᱮ ᱡᱟᱹᱯᱤᱫ ᱦᱚᱛ ᱦᱩᱭᱩᱜᱼᱟ ᱟᱨᱚ ᱜᱟᱯᱟ ᱥᱮᱛᱟᱜ ᱨᱮ ᱵᱮᱨᱮᱫ ᱠᱟᱛᱮᱜ ᱠᱟᱹᱢᱤ ᱪᱟᱞᱟᱜ ᱦᱩᱭᱩᱜᱼᱟ ᱟᱲᱮ ᱞᱟᱜ ᱠᱟᱹᱴᱤᱡ ᱵᱟᱹᱠᱤ ᱢᱮᱱᱟᱜ ᱠᱟᱫᱟ ᱦᱟᱜ
ᱚ ᱛᱚ ᱨᱚᱦᱚᱭ ᱠᱚᱫᱚ ᱞᱟᱜᱟᱣ ᱜᱚᱜ ᱠᱟᱱᱟ ᱥᱮᱫ
ᱫᱟᱠᱟ ᱫᱚ ᱦᱟᱸᱜ ᱡᱚᱢ ᱦᱩᱭ ᱠᱟᱱᱟ ᱦᱳ
ᱵᱟᱜ ᱞᱟᱭ ᱫᱟᱹᱧ ᱨᱚᱦᱚᱭ ᱠᱚᱫᱚ ᱞᱟᱜᱟᱣ ᱜᱚᱫ ᱠᱟᱱᱟ ᱟᱯᱮ ᱥᱮᱫ ᱫᱚ
ᱦᱳᱭ ᱦᱟᱸᱜ ᱟᱨ ᱨᱚᱦᱚᱭ ᱠᱚᱫᱚᱞᱮ ᱞᱟᱜᱟᱣ ᱜᱚᱫ ᱟᱠᱟᱱᱟ ᱱᱚᱜᱼᱚᱭ ᱦᱟᱜ ᱦᱚᱞᱟ ᱢᱟᱱᱫᱷᱤᱨ ᱠᱷᱚᱱᱟᱜ ᱜᱮ
ᱚ ᱡᱟᱞᱟ
ᱛᱟᱦᱚᱞᱮ ᱟᱯᱮ ᱥᱮᱫ ᱫᱚ ᱨᱚᱦᱚᱭ ᱠᱚᱫᱚ ᱯᱮ ᱪᱟᱵᱟ ᱵᱟᱲᱟ ᱜᱚᱫ ᱠᱮᱭᱟ ᱥᱮ ᱵᱟᱝ ᱜᱮ
ᱵᱟᱝᱟ ᱦᱩᱭᱩᱜ ᱠᱟᱱ ᱜᱮᱭᱟ ᱦᱩᱭ ᱦᱟᱛᱟᱲᱚᱜ ᱜᱮᱭᱟ ᱱᱤᱭᱟᱹ ᱜᱷᱟᱹᱲᱤᱡ ᱫᱚ
ᱟᱪᱪᱷᱟ ᱚ ᱦᱩᱭ ᱦᱟᱛᱟᱲᱚᱜ ᱜᱮᱭᱟ ᱱᱤ ᱱᱤᱭᱟᱹ ᱜᱷᱟᱹᱲᱤᱡ ᱫᱚ ᱦᱮᱸ ᱵᱟᱝ
ᱦᱳᱭ
ᱛᱟᱦᱚᱞᱮ ᱪᱮᱫ ᱠᱚᱯᱮ ᱨᱚᱦᱚᱭᱮᱫᱟ ᱱᱚᱝᱠᱟ ᱦᱩᱲᱩ ᱵᱟᱫ ᱠᱟᱛᱮ ᱱᱤᱝᱠᱟᱹ ᱥᱚᱵᱽᱡᱤ ᱵᱟᱫ ᱛᱤ ᱠᱚ ᱪᱟᱥ ᱵᱟᱥ
ᱱᱤᱛᱚᱜ ᱫᱚ ᱵᱟᱹᱱᱩᱜ-ᱟ ᱪᱮᱫ ᱦᱚᱸ
ᱟᱪᱪᱷᱟ ᱟᱪᱪᱷᱟ ᱢᱟᱱᱮ ᱱᱤᱛᱳ ᱫᱚ ᱪᱮᱫ ᱥᱚᱵᱽᱡᱤ ᱠᱚᱦᱚᱸ ᱵᱟᱯᱮ ᱪᱟᱥ ᱵᱟᱲᱟᱭ ᱫᱟ ᱦᱮᱸ ᱵᱟᱝ ᱟᱪᱪᱷᱟ ᱟᱪᱪᱷᱟ ᱱᱤᱛᱚᱜ ᱫᱚ ᱦᱟᱸᱜ ᱱᱚᱝᱠᱟ ᱵᱟᱲᱜᱮ ᱠᱚᱨᱮ ᱱᱚᱝᱠᱟ ᱡᱚᱸᱰᱨᱟ ᱠᱚᱦᱚᱸ ᱵᱟᱯᱮ ᱨᱚᱦᱚᱭ ᱵᱟᱲᱟ ᱟᱠᱟᱫᱟ
ᱵᱟᱝ ᱜᱮ ᱢᱟᱲᱟᱝ ᱫᱚ ᱞᱮ ᱪᱟᱥ ᱛᱟᱦᱮᱸᱱ ᱜᱮᱭᱟ ᱡᱚᱱᱰᱨᱟ ᱠᱚ ᱫᱚ ᱟᱫᱚ ᱱᱮᱛᱟᱨ ᱫᱚ
ᱮᱠᱫᱚᱢ ᱮᱠᱫᱚᱢ ᱡᱟᱹᱥᱛᱤ ᱠᱟᱭᱛᱮ ᱦᱟᱸᱜ ᱵᱟᱝᱜᱮ ᱵᱟᱝ ᱪᱟᱥ ᱵᱟᱲᱟᱭ ᱦᱩᱭᱩᱜ ᱜᱮᱭᱟ ᱱᱚᱛᱮ ᱡᱚᱱᱰᱨᱟ ᱨᱮᱦᱚᱸ ᱟᱞᱮ ᱥᱮᱱ ᱫᱚ ᱦᱟᱜ ᱢᱤᱫ ᱵᱟᱨ ᱦᱚᱲ ᱠᱚ ᱪᱟᱥᱟ ᱱᱮᱥ ᱫᱚ ᱵᱟᱞᱮ ᱪᱟᱥ ᱟᱠᱟᱫᱟ ᱟᱭᱢᱟ ᱦᱚᱲ ᱠᱚ ᱪᱟᱥ ᱠᱟᱫᱟ ᱦᱟᱜ
ᱵᱟ ᱜᱟᱰᱟ ᱨᱮ ᱫᱚ ᱱᱟᱯᱟᱭ ᱜᱮ ᱦᱮ ᱥᱮ ᱚᱸᱰᱮ ᱫᱚ ᱟᱹᱰᱤ ᱪᱮᱦᱨᱟ ᱦᱩᱭᱩᱜᱼᱟ ᱚᱱᱟ ᱠᱚᱨᱮ ᱫᱚ ᱪᱟᱥ ᱜᱟᱱᱚᱜ ᱜᱮᱭᱟ ᱛᱟᱨ ᱱᱮᱛᱟᱨ ᱫᱚ ᱡᱚᱛᱚ ᱜᱮ ᱚᱱᱟ ᱠᱷᱟᱹᱤᱨ ᱛᱮ ᱠᱤᱪᱷᱩ ᱫᱚ ᱵᱟᱝ ᱫᱟᱥᱟ ᱢᱤᱫ ᱢᱟᱱᱮ ᱢᱤᱫ ᱥᱟᱶᱛᱮ ᱦᱩᱲᱩ ᱜᱮᱠᱚ ᱨᱚᱦᱚᱭᱟ ᱥᱮ ᱟᱫᱚ ᱚᱱᱟᱦᱚᱛᱮ ᱛᱮ ᱞᱟᱭᱼᱟ ᱵᱟ ᱦᱳᱲᱳ ᱜᱮ ᱨᱚᱦᱚᱭ ᱦᱩᱭᱩᱜᱼᱟ
ᱦᱳᱭ ᱦᱳᱭ ᱛᱟᱦᱞᱮ ᱚᱱᱠᱟᱛᱟᱛᱩ ᱟᱥᱟᱲ ᱵᱚᱸᱜᱟ ᱠᱚᱨ ᱛᱤᱱᱟᱹᱜ ᱜᱟᱱ ᱵᱟᱯᱞᱟ ᱚᱲᱟᱜ ᱠᱚ ᱦᱩᱭ ᱵᱟᱲᱟᱭᱮᱱᱟ ᱟᱯᱮ ᱥᱮᱱ ᱫᱚ
ᱦᱩᱭᱮᱱ ᱜᱮᱭᱟ ᱵᱟᱯᱞᱟ ᱚᱲᱟᱜ ᱫᱚ ᱠᱤᱱᱛᱩ ᱢᱤᱫᱴᱮᱱ ᱦᱚᱸ ᱵᱟᱝᱧ ᱪᱟᱞᱟᱣ ᱦᱩᱭ ᱠᱟᱱᱟ ᱢᱤᱫᱴᱮᱱ ᱜᱮ ᱚᱲᱟᱜ ᱨᱮᱱᱟᱜ ᱜᱮ ᱛᱟᱦᱮᱸ ᱚᱱᱟ ᱛᱚ ᱟᱫᱚ ᱚᱱᱟ ᱜᱮ ᱮᱴᱮᱱ ᱦᱩᱭ ᱞᱮᱱᱟ
ᱟᱪᱪᱷᱟ ᱛᱟᱦᱚᱞᱮ ᱵᱟᱯᱲᱟ ᱵᱟᱯᱞᱟ ᱚᱲᱟᱜ ᱨᱮ ᱪᱮᱫ ᱞᱮᱠᱟ ᱨᱟᱹᱥᱠᱟᱹ ᱨᱚᱢᱚᱡᱽ ᱠᱮᱫᱼᱟ ᱯᱮ ᱦᱮᱸ ᱥᱮ ᱵᱟᱝᱜᱮ
ᱨᱟᱹᱥᱠᱟᱹ ᱫᱚ ᱨᱟᱹᱥᱠᱟᱹ ᱨᱚᱢᱚᱡᱽ ᱫᱚ ᱦᱩᱭᱮᱱ ᱜᱮᱭᱟ ᱟᱫᱚ ᱱᱤᱡᱮ ᱫᱚ ᱵᱟᱝ ᱧᱟᱢ ᱦᱩᱭ ᱞᱮᱱᱟ ᱚᱱᱟ ᱠᱚᱫᱚ
ᱟᱪᱷᱟ ᱟᱪᱷᱟ ᱢᱟᱱᱮ ᱵᱟᱝ? ᱥᱮᱴᱮᱨ ᱦᱩᱭ ᱞᱮᱱᱟ ᱪᱮᱫ ᱟᱠᱷᱲᱟ ᱠᱚᱥᱮᱫ
ᱫᱚ ᱦᱩᱭ ᱞᱮᱱ ᱜᱮᱭᱟ ᱟᱠᱷᱲᱟ ᱠᱚᱥᱮ ᱦᱚᱸ ᱥᱮᱴᱮᱨ ᱫᱚ ᱦᱩᱭ ᱞᱮᱱ ᱜᱮᱭᱟ ᱟᱫᱚ ᱞᱟᱸᱜᱟ ᱠᱷᱛᱤᱨ ᱛᱮ ᱥᱮ ᱩᱱᱟᱹᱜᱴᱟ ᱫᱚ ᱟᱨᱠᱤ ᱢᱚᱱᱮ ᱠᱟᱛᱮᱫ ᱫᱚ ᱨᱟᱹᱥᱠᱟᱹ ᱫᱚ ᱵᱟᱝ ᱨᱟᱹᱥᱠᱟᱹ ᱦᱩᱭ ᱞᱮᱱᱟ
ᱦᱳᱭ ᱛᱟᱦᱚᱞᱮ ᱟᱯᱮᱥᱱ ᱫᱚ ᱪᱮᱫ ᱞᱮᱠᱟ ᱠᱚ ᱢᱟᱱᱮ ᱵᱟᱯᱞᱟᱜ ᱜᱮᱭᱟ
ᱟᱞᱮᱥᱮᱱ ᱟᱞᱮᱥᱮᱱ ᱫᱚ ᱪᱮᱫ ᱞᱮᱠᱟ ᱠᱚ ᱵᱟᱯᱞᱟᱜᱼᱟ ᱪᱮᱫ ᱞᱮᱠᱟ ᱠᱚ ᱵᱟᱞ ᱢᱟᱱᱮ ᱢᱟᱱᱮ ᱪᱮᱫ ᱞᱮᱠᱟᱢ ᱞᱟᱹᱭ ᱦᱚᱪᱚᱭᱮᱫᱼᱟ
ᱢᱟᱱᱮ ᱟᱹᱰᱤ ᱞᱚᱠᱚᱢ ᱛᱮᱠᱚ ᱵᱟᱯᱞᱟᱜᱼᱟ ᱛᱚ ᱟᱨ ᱡᱮᱢᱚᱱ ᱟ ᱟᱫᱮᱠ ᱥᱮᱱ ᱫᱚ ᱡᱮᱢᱚᱱ ᱱᱚᱝᱠᱟ ᱫᱟᱜ ᱵᱟᱯᱞᱟ ᱠᱚ ᱵᱟᱭ ᱦᱩᱭᱩᱜ ᱜᱮᱭᱟ ᱠᱷᱟᱸᱰᱟ ᱫᱟᱜ ᱡᱚᱨᱚ ᱛᱮ ᱦᱩᱭᱩᱜ ᱜᱮᱭᱟ ᱱᱚᱝᱠᱟ ᱟᱭᱢᱟ ᱡᱟᱭᱜᱟ ᱠᱚᱨᱮ ᱜᱮ ᱚᱱᱠᱟ ᱧᱮᱞ ᱵᱟᱲᱟ ᱦᱩᱭ ᱠᱟᱱᱟ ᱛᱚ
ᱚ ᱵᱟᱝ ᱟᱞᱮ ᱫᱩᱣᱟᱹᱨ ᱵᱟᱟᱢᱞᱟ ᱢᱟᱱᱮ ᱪᱟᱞᱟᱜ ᱭᱩ ᱢᱟᱲᱟᱝ ᱪᱮᱫ ᱞᱮᱠᱟ ᱠᱚ ᱵᱟᱯᱞᱟᱜ ᱛᱟᱦᱮᱱᱟ ᱥᱮ ᱵᱟᱥᱟᱛᱮᱜ ᱫᱩᱣᱟᱹᱨ ᱵᱟᱯᱞᱟᱜᱼᱟ ᱱᱚᱝᱠᱟᱜ ᱜᱮ
ᱟᱪᱷᱟ ᱟᱪᱷᱟ ᱢᱟᱱᱮ ᱵᱟᱯᱞᱟ ᱦᱚᱸᱛᱚ ᱟᱹᱰᱤ ᱨᱚᱠᱚᱢ ᱵᱟᱯᱞᱟ ᱢᱮᱱᱟᱜ ᱛᱟᱵᱚᱱᱟ ᱵᱟᱯᱞᱟ ᱢᱚᱬᱮ ᱦᱟᱹᱧ ᱛᱮᱠᱚ ᱵᱷᱟᱜᱟ ᱦᱟᱹᱴᱤᱧ ᱟᱠᱟᱫ ᱛᱟᱵᱚᱱᱟ ᱦᱮᱸ ᱵᱟᱝ
ᱦᱳᱭ ᱦᱳᱭ
ᱦ ᱥᱟᱨ ᱥᱟᱹᱜᱩᱱ ᱵᱟᱯᱞᱟ ᱛᱟᱯᱚᱨᱮ ᱴᱩᱝᱠᱤ ᱫᱤᱯᱤ ᱵᱟᱯᱞᱟ ᱛᱟᱯᱚᱨᱮ ᱟᱭᱢᱟ ᱟᱭᱢᱟ ᱟᱸᱜᱤᱨ ᱵᱟᱯᱞᱟ ᱛᱟᱯᱚᱨᱮ ᱵᱷᱳᱨᱚ ᱨᱚᱢ ᱵᱟᱯᱞᱟ ᱢᱮᱱᱟᱜ ᱟᱠᱟᱫᱟ ᱦᱮᱸ ᱥᱮ
ᱦᱮᱸ ᱦᱮᱸ ᱦᱮᱸ ᱦᱸ
ᱟᱫᱚ ᱱᱤᱛᱚᱜ ᱡᱟᱹᱥᱛᱤ ᱠᱟᱭᱛᱮ ᱧᱮᱞᱚᱜ ᱠᱟᱱᱟ ᱢᱟᱱᱮ ᱟᱸᱜᱤᱨ ᱵᱟᱯᱞᱟ ᱜᱮ ᱦᱟᱸᱟᱜ ᱦᱩᱭᱩᱜ ᱠᱟᱱᱟ ᱵᱟᱦᱟ ᱥᱟᱶ ᱜᱮ
ᱦᱳᱭ ᱦᱳᱭ
ᱦᱳᱭ ᱦᱳᱭ ᱤᱛᱩ ᱥᱤᱸᱫᱩᱨ ᱡᱟᱠᱮ ᱵᱚᱞᱮ ᱛᱟᱦᱚᱞᱮ ᱟᱯᱮ ᱥᱮᱱ ᱫᱚ ᱦᱟᱸᱜ ᱪᱮᱫ ᱞᱮᱠᱟ ᱪᱮᱫ ᱞᱮᱠᱟ ᱵᱟᱯᱞᱟ ᱡᱟᱹᱥᱛᱤ ᱦᱟᱸᱜ ᱦᱩᱭᱩᱜ ᱠᱟᱱ ᱛᱟᱯᱮᱭᱟ
ᱟᱞᱮᱥᱱ ᱫᱚ ᱟᱞᱮ ᱫᱚ ᱠᱚᱱᱮᱞ ᱧᱟᱯᱟᱢ ᱠᱚᱫᱚ ᱵᱟᱝᱜᱮ ᱫᱩᱣᱟᱹᱨ ᱵᱟᱯᱞᱟᱜᱮ
ᱫᱩᱣᱟᱹᱨ ᱵᱟᱯᱞᱟᱜ ᱜᱮ ᱦᱟᱸᱜ ᱡᱟᱹᱥᱛᱤ ᱫᱚ ᱦᱩᱭᱩᱜ ᱠᱟᱱ ᱛᱟᱯᱮᱭᱟ ᱦᱮᱸ ᱵᱟᱝ
ᱦᱚᱭ ᱸ ᱦᱚᱭᱸ ᱩᱱᱟᱹᱜ ᱥᱟᱦᱚᱥ ᱫᱚ ᱩᱱᱟᱹᱜ ᱥᱟᱦᱚᱥ ᱫᱚ ᱟᱹᱨᱤᱭᱟ ᱛᱟᱠ ᱦᱚᱠᱚ ᱥᱮ ᱠᱚᱸᱰᱮᱞ ᱧᱚᱠᱷᱚᱱ ᱠᱚ ᱵᱟᱯᱞᱟᱜᱼᱟ
ᱦᱩᱸ ᱟᱨ ᱱᱤᱛᱚᱜ ᱦᱟᱸᱜ ᱡᱟᱹᱥᱛᱤ ᱠᱟᱭᱛᱮ ᱧᱮᱞᱚᱜ ᱠᱟᱱᱟ ᱡᱩᱫ ᱛᱤᱦᱟᱸᱜ ᱱᱚᱝᱠᱟ ᱫᱩᱣᱟᱹᱨ ᱵᱟᱯᱞᱟ ᱠᱚᱫᱚ ᱦᱟᱸᱜ ᱚᱱᱠᱟ ᱡᱩᱫᱤ ᱟᱹᱠᱤᱱᱟᱜ ᱠᱩᱥᱤ ᱠᱩ ᱠᱩᱥᱤ ᱠᱩᱯᱩᱥᱤ ᱵᱟᱝ ᱛᱟᱦᱮᱱ ᱛᱟᱹᱠᱤᱱᱟ ᱚᱲᱟᱜ ᱦᱚᱲᱟᱜ ᱠᱩᱥᱤ ᱚᱱᱠᱟᱟ ᱜᱮ ᱵᱟᱨ ᱤᱱ ᱵᱟᱨᱯᱮ ᱪᱟᱸᱫᱳ ᱜᱟᱱ ᱠᱚ ᱛᱟᱦᱮᱱ ᱠᱟᱱᱟ ᱟᱨ ᱠᱚ ᱫᱟᱹᱲ ᱫᱟᱠᱚ ᱟᱹᱰᱤ ᱡᱟᱭ ᱢᱟᱱᱮ ᱟᱞᱮ, ᱠᱚᱨᱮ ᱚᱱᱠᱟ ᱧᱮᱞᱚᱜ ᱠᱟᱱᱟ ᱟᱹᱰᱤ ᱜᱟᱱ ᱜᱮᱠᱚ ᱚᱱᱠᱟ ᱠᱚ ᱫᱟᱹᱲ ᱵᱟᱲᱟ ᱠᱮᱫ ᱜᱮᱭᱟ ᱾ ᱚᱱᱟ ᱠᱷᱟᱹᱛᱤᱨ ᱛᱮ ᱯᱳᱭᱞᱳ ᱨᱮᱜᱮ ᱠᱩᱞᱤ ᱵᱷᱟᱹᱜᱮᱤᱭᱟ ᱡᱮ ᱚᱲᱟᱜ ᱦᱚᱲ ᱴᱷᱮᱱ ᱡᱩᱚᱫᱤ ᱵᱟᱢ ᱞᱟᱹᱭ ᱫᱟᱲᱮᱭᱟᱜᱼᱟ ᱦᱮᱸ ᱵᱟᱝ?
ᱦᱩᱸ
ᱟᱫᱚ ᱡᱟᱦᱟᱸᱭ ᱡᱟᱦᱟᱸᱭ ᱴᱷᱮᱱ ᱡᱟᱦᱟᱸᱭ ᱡᱟᱶᱟᱭ ᱦᱟᱸ ᱧᱮᱧᱮᱞ ᱪᱟᱞᱟᱣ ᱠᱟᱱᱟ ᱩᱱᱤ ᱴᱷᱮᱡ ᱛᱚᱢ ᱞᱟᱹᱭ ᱫᱟᱲᱮᱭᱟᱜᱼᱟ ᱡᱮ ᱤᱧ ᱫᱚ ᱵᱟᱝᱤᱧ ᱠᱩᱥᱤᱭᱟᱢ ᱠᱟᱱᱟ ᱥᱮ ᱯᱚᱨᱮ ᱛᱚ ᱞᱟᱹᱭ ᱛᱚ ᱵᱟᱝ ᱜᱟᱱᱚᱜᱼᱟ ᱥᱮ ᱢᱤᱫ ᱫᱷᱟᱣ ᱡᱩᱫᱤ ᱵᱟᱯ ᱵᱟᱯᱞᱟ ᱠᱟᱛᱮ ᱫᱚ ᱦᱮᱸ ᱵᱟᱝ ᱡᱟᱦᱟᱸ ᱛᱤᱱᱟᱹᱜ ᱞᱟᱹᱭ ᱨᱮᱱᱟᱜ ᱢᱟᱲᱟᱝ ᱨᱮᱜᱮ ᱞᱟᱹᱭ ᱦᱩᱭᱩᱜᱼᱟ
ᱞᱟᱹᱭ ᱦᱩᱭᱩᱜᱼᱟ ᱾ ᱱᱚᱣᱟ ᱫᱚ, ᱤᱭᱟᱹ ᱪᱮᱫ ᱠᱚ ᱞᱟᱹᱭᱟ ᱠᱷᱮᱞᱳᱰ ᱡᱤᱱᱤᱥ ᱫᱚ ᱵᱟᱝ ᱠᱟᱱᱟ ᱥᱮ,
ᱮᱠᱫᱚᱢ ᱮᱠᱫᱚᱢ ᱾
ᱡᱮ ᱱᱤᱛᱚᱜ ᱤᱧ ᱵᱟᱯᱞᱟ ᱜᱚᱫ ᱮᱱᱟ ᱫᱷᱤᱱᱟᱹᱝ ᱠᱷᱟᱱ ᱜᱮ ᱥᱟᱠᱟᱢ ᱤᱧ ᱚᱲᱮᱡᱚᱜ ᱠᱮᱜᱼᱟ ᱾
ᱦᱩᱸ ᱾ ᱛᱚ ᱟᱹᱰᱤ ᱜᱟᱱ ᱜᱮ ᱚᱱᱠᱟ ᱥᱟᱠᱟᱢ ᱚᱲᱮᱡ ᱠᱚᱦᱚᱸ ᱡᱟᱹᱥᱛᱤ ᱧᱮᱞᱚᱜ ᱠᱟᱱ ᱜᱮᱭᱟ ᱦᱮᱸᱥᱮ ᱾
ᱦᱮᱸ ᱦᱮᱸ ᱦᱮᱸ ᱱᱮᱛᱟᱨ ᱫᱚ ᱾ ᱱᱚᱣᱟ ᱫᱚ ᱪᱮᱫ ᱦᱚᱸ ᱵᱟᱠᱚ ᱢᱚᱱᱮᱭᱟᱜ ᱠᱟᱱᱟ ᱾
ᱦᱩᱸ ᱾ ᱟᱯᱮ ᱥᱮᱱ ᱛᱟᱦᱞᱮ ᱚᱱᱠᱟ ᱟᱛᱳ ᱠᱚᱨᱮ ᱥᱟᱠᱟᱢ ᱚᱲᱮᱡ ᱠᱚ ᱦᱩᱭ ᱵᱟᱲᱟᱣ ᱟᱠᱟᱱᱟ ᱥᱮ ᱵᱟᱝ?
ᱵᱟᱝᱟ ᱚᱱᱠᱟ ᱫᱚ ᱵᱟᱝ ᱧᱮᱞ ᱵᱟᱲᱟ ᱦᱩᱭ ᱟᱠᱟᱱᱟ ᱢᱮᱫ ᱫᱤᱠᱷᱩᱫ ᱫᱚ ᱟᱨᱠᱤ ᱦᱟᱸᱜ ᱟᱫᱚ ᱚᱱᱮ ᱯᱷᱳᱱ ᱠᱚᱨᱮᱫ ᱜᱮ ᱧᱮᱞ ᱵᱟᱲᱟ ᱦᱩᱭᱩᱜ ᱜᱮᱭᱟ ᱾
ᱦᱳᱭ ᱾ ᱟᱨ ᱤᱧ ᱫᱚ ᱦᱟᱸᱜ ᱵᱟᱨ ᱵᱟᱨ ᱡᱮᱠᱷᱟ ᱜᱟᱱᱤᱧ ᱧᱮᱞ ᱟᱹᱜᱩ ᱠᱟᱜᱼᱟ ᱡᱮ ᱥᱟᱠᱟᱢ ᱚᱲᱮᱡ ᱫᱚ ᱦᱟᱸᱜ, ᱵᱟᱨ ᱫᱷᱟᱣ ᱜᱟᱱᱤᱧ ᱧᱮᱞ ᱟᱹᱜᱩᱭᱫᱟ ᱚᱱᱟ ᱟᱹᱛᱩ ᱨᱮᱱᱟᱜ ᱢᱮᱴᱟᱱᱤᱧ ᱧᱮᱞ ᱠᱮᱫᱟ ᱟᱨ, ᱟᱞᱮ ᱯᱟᱥᱮᱨ ᱟᱹᱛᱩ ᱨᱮᱱᱟᱜ ᱦᱟᱸᱜ ᱢᱤᱫᱴᱟᱱ ᱚᱱᱠᱟ ᱪᱟᱞᱟᱣ ᱦᱩᱭ ᱞᱮᱱ ᱛᱟᱦᱮᱱᱼᱟ ᱾
ᱦᱮᱸ ᱦᱮᱸ ᱾
ᱟᱠᱤᱱᱼᱟᱜ ᱠᱩᱠᱢᱩ ᱠᱩᱥᱤ ᱠᱚ ᱵᱟᱝ ᱛᱟᱦᱮᱸ ᱠᱟᱱ ᱛᱟᱹᱠᱤᱱᱟ ᱚᱲᱟᱜ ᱦᱚᱲᱼᱟᱜ ᱡᱳᱨ ᱡᱚᱵᱚᱥᱴᱤ, ᱵᱟᱯᱞᱟ ᱞᱮᱫ ᱠᱤᱱᱟᱹ ᱠᱚ, ᱢᱟᱱᱮ ᱠᱚᱲᱟ ᱜᱤᱫᱽᱨᱟᱹ ᱫᱚ ᱠᱩᱥᱤ ᱫᱚ ᱛᱟᱦᱮᱸ ᱠᱟᱱ ᱜᱮᱭᱟ ᱞᱮᱠᱤᱱ ᱠᱩᱲᱤ ᱜᱤᱫᱽᱟᱹᱨᱼᱟᱜ ᱠᱩᱥᱤ ᱵᱟᱭ ᱛᱟᱦᱮᱸ ᱠᱟᱱ ᱠᱷᱟᱹᱛᱤᱨ ᱛᱮ ᱦᱟᱸᱜ,
ᱚ ᱾
ᱟᱨ ᱟᱨ ᱠᱤᱪᱷᱩ ᱜᱟᱱ ᱫᱚ ᱦᱟᱸᱜ ᱟᱞᱮ ᱟᱹᱛᱩ ᱨᱮᱱᱟᱜ ᱜᱷᱚᱴᱚᱱᱟ ᱜᱮ ᱢᱟᱱᱮ ᱪᱮᱫ ᱠᱚ ᱞᱟᱹᱭᱟ ᱵᱟᱯᱞᱟ ᱠᱮᱜ ᱠᱤᱱᱟᱹ ᱠᱚ ᱥᱟᱨ ᱥᱟᱹᱜᱩᱱ ᱠᱟᱛᱮᱫ ᱜᱮᱠᱚ ᱵᱟᱯᱞᱟ ᱠᱮᱜ ᱠᱤᱱᱟᱹ ᱴᱷᱤᱠ ᱜᱮᱭᱟ ᱛᱟᱯᱚᱨᱮ ᱦᱟᱸᱜ ᱵᱟᱯᱞᱟ ᱠᱟᱛᱮᱜ ᱦᱩᱸ ᱢᱟᱱᱮ ᱵᱟᱯᱞᱟ ᱯᱚᱨᱮ ᱦᱟᱸᱜ ᱡᱮ ᱤᱫᱤ ᱠᱚᱫᱚ ᱠᱚ ᱪᱮᱫ ᱠᱚ ᱢᱮᱛᱟᱜ ᱟᱠᱚᱣᱟ ᱟᱭᱳ ᱵᱟᱵᱟ ᱚᱲᱟᱜ ᱠᱚ ᱤᱫᱤ ᱠᱚᱫᱚ ᱦᱟᱸᱜ ᱤᱧ ᱫᱚ ᱦᱟᱸᱜ ᱩᱱᱟᱹᱜ ᱴᱟ ᱵᱟᱝᱤᱧ ᱵᱟᱰᱟᱭᱼᱟ ᱦᱳᱭ ᱦᱳᱭ ᱾ ᱦᱳᱭ ᱚᱱᱟ ᱡᱮ ᱦᱤᱞᱳᱜ ᱠᱚ ᱤᱫᱤᱭ ᱦᱮᱡ ᱮᱱᱟ ᱤᱱᱟᱹ ᱫᱚᱥᱟᱨ ᱦᱤᱞᱳᱜ ᱜᱮ ᱦᱟᱸᱜ ᱩᱱᱤ, ᱠᱩᱲᱤ ᱜᱤᱫᱽᱨᱟᱹ ᱫᱚ ᱫᱟᱹᱲ ᱠᱟᱫᱟᱭ ᱟᱨ ᱡᱟᱦᱟᱸᱭ ᱟᱡᱤᱡ ᱯᱟᱹᱦᱤᱞᱤᱡ ᱢᱟᱱᱮ ᱡᱟᱸᱦᱟᱛᱮ ᱢᱟᱲᱟᱝ ᱢᱟᱲᱟᱝ ᱥᱟᱞᱟᱜ ᱨᱤᱞᱮᱥᱚᱱ ᱥᱮ ᱡᱟᱸᱦᱟᱭ ᱥᱟᱞᱟᱜ ᱮ ᱨᱚᱲ ᱠᱟᱱ ᱛᱟᱦᱮᱸᱫᱼᱟ ᱩᱱᱤ ᱥᱟᱞᱟᱜ ᱜᱮ ᱢᱟᱱᱮ ᱪᱮᱫ ᱠᱚ ᱞᱟᱹᱭ ᱟ ᱯᱟᱹᱥᱤ ᱠᱟᱛᱮᱫ ᱠᱤᱱ ᱜᱚᱡ ᱱᱟ ᱵᱟᱱᱟ ᱦᱚᱲ ᱜᱮ ᱟᱫᱚ, ᱪᱮᱜ ᱮᱢ ᱪᱤᱠᱟᱹ ᱫᱟᱲᱮᱭᱟᱜᱼᱟ ᱟᱹᱰᱤ ᱠᱚᱥᱴᱚ ᱜᱮ ᱵᱩᱡᱷᱟᱹᱜ ᱠᱟᱱᱟ ᱵᱩᱡᱷᱟᱹᱣ ᱢᱟ ᱟᱨ ᱟᱹᱛᱩ ᱦᱚᱲ ᱠᱚᱠᱚ ᱞᱟᱹᱭ ᱫᱟᱠᱚ ᱟᱹᱰᱤ
ᱪᱮᱫ ᱮᱢ ᱪᱤᱠᱟᱹᱭᱟ ᱟᱭᱟᱜ ᱡᱩᱫᱤ ᱠᱩᱥᱤ ᱵᱟᱝ ᱛᱟᱦᱮᱸ ᱠᱟᱱ ᱛᱟᱭ ᱠᱷᱟᱡ ᱫᱚ ᱞᱟᱦᱟ ᱨᱮ ᱞᱟᱹᱭ ᱩᱪᱤᱛ ᱛᱟᱦᱮᱸ ᱠᱟᱱ ᱛᱟᱭᱟ ᱾
ᱦᱳᱭ ᱢᱟᱱᱮ ᱟᱨ ᱚᱱᱠᱟ ᱦᱚᱸᱠᱚ ᱞᱟᱹᱭᱫᱟ ᱡᱮ ᱞᱟᱦᱟ ᱨᱮ ᱦᱚᱸᱭ ᱞᱟᱹᱭᱼᱟᱜ ᱠᱚ ᱛᱟᱦᱮᱱᱟᱭ ᱡᱮ ᱤᱧ ᱫᱚ ᱵᱟᱝ ᱤᱧ ᱡᱟᱸᱣᱟᱭᱚᱜᱼᱟ ᱡᱮᱫᱤᱱ ᱵᱟᱯᱞᱟ ᱦᱩᱭᱩᱜ ᱛᱟᱭᱟ ᱥᱮᱫᱤᱱ ᱦᱚᱸ ᱞᱟᱹᱭ ᱫᱟᱠᱚ ᱡᱮ ᱫᱟᱹᱲ ᱞᱮᱫ ᱛᱟᱦᱮᱸᱱᱟᱭ ᱟᱨ ᱚᱠᱟ ᱠᱚᱨᱮ ᱠᱷᱚᱡ ᱪᱚᱝ ᱯᱟᱸᱡᱟ ᱧᱟᱢ ᱠᱟᱛᱮ ᱟᱹᱜᱩ ᱠᱟᱛᱮ ᱠᱚ ᱵᱟᱯ ᱞᱟ ᱠᱟᱫᱮ ᱟᱠᱚ ᱾ ᱟᱫᱚ ᱟᱭᱳᱼᱵᱟᱵᱟ ᱦᱚᱸ ᱠᱟᱴᱤᱡ ᱦᱚᱸ ᱵᱩᱫᱽᱫᱷᱤ ᱥᱩᱫᱽᱫᱷᱤ ᱵᱟᱹᱱᱩᱜ ᱛᱟᱠᱚᱣᱟ ᱡᱮ ᱠᱩᱲᱤ ᱜᱤᱫᱽᱨᱟᱹ ᱞᱟᱹᱭ ᱮᱫᱟᱭ ᱡᱮ ᱵᱟᱝ ᱤᱧ ᱡᱟᱸᱣᱟᱭᱚᱜᱼᱟ ᱾
ᱵᱟᱝ ᱟᱫᱚ ᱟᱭᱳ-ᱵᱟᱵᱟ ᱦᱚᱭᱛᱚᱠᱚ ᱞᱟᱹᱭ ᱮᱜᱼᱟ ᱡᱟᱸᱶᱟᱭ ᱠᱟᱭ ᱠᱷᱟᱱ ᱫᱚ ᱦᱳᱭ ᱯᱟᱞᱮ ᱴᱷᱤᱠᱚᱜ ᱪᱚᱭ
ᱦᱳᱭ ᱦᱳᱭ ᱾ ᱠᱤᱪᱷᱩ ᱜᱟᱱ ᱠᱩᱲᱤ ᱜᱤᱫᱽᱟᱹᱨ ᱫᱚ ᱚᱝᱠᱟ ᱢᱮᱱᱟᱜ ᱠᱚᱣᱟ ᱛᱚ ᱡᱟᱸᱣᱟᱭ ᱠᱚ ᱠᱷᱟᱱ ᱫᱚᱠᱚ ᱴᱷᱤᱠᱚᱜ ᱜᱮᱭᱟ ᱞᱟᱦᱟ ᱛᱮᱠᱚ ᱾ ᱞᱟᱦᱟ ᱛᱮᱠᱚ ᱢᱟᱱᱮ ᱵᱟᱝᱠᱚ ᱨᱮᱵᱮᱱ ᱨᱮᱦᱚᱸ ᱡᱟᱶᱟᱭ ᱞᱮᱱᱠᱷᱟᱱ ᱫᱚ ᱦᱟᱸᱜ ᱴᱷᱤᱠ ᱜᱮᱠᱚ ᱾ ᱵᱟᱝᱠᱚ ᱫᱟᱹᱲ ᱟ ᱦᱮᱸ ᱵᱟᱝ,
ᱦᱩᱸ ᱾
ᱟᱫᱚ ᱚᱠᱚᱭᱼᱟᱜ ᱢᱚᱱᱮ ᱚᱠᱟ ᱞᱮᱠᱟᱱᱟ ᱪᱤᱠᱟᱹᱢ ᱵᱟᱲᱟᱭᱟ ᱾
ᱦᱩᱸ ᱟᱫᱚ ᱪᱮᱫ ᱮᱢ ᱪᱤᱠᱟᱹ ᱫᱟᱲᱮᱜᱼᱟ ᱱᱚᱣᱟ ᱠᱚᱫᱚ,
ᱦᱳᱭ ᱦᱳᱭ ᱾ ᱦᱳᱭ
ᱱᱮᱛᱟᱨ ᱫᱚ ᱵᱟᱠᱚ ᱵᱩᱡᱷᱟᱹᱜ ᱠᱟᱱᱟ ᱡᱟᱦᱟᱸᱱᱼᱟᱜ ᱜᱮ ᱡᱟᱦᱟᱸᱱᱼᱟᱜ ᱜᱮ ᱵᱩᱜᱮ ᱛᱟᱢ ᱵᱟᱹᱲᱤᱡ ᱛᱟᱢ ᱜᱚᱡ ᱜᱮ ᱥᱚᱞᱤᱭᱩᱥᱚᱱ ᱢᱟᱱᱮ ᱜᱚᱡ ᱜᱮ ᱥᱚᱢᱟᱫᱷᱟᱱ ᱟᱨᱠᱤ
ᱦᱳᱭ ᱱᱤᱛᱚᱜ ᱫᱚ ᱦᱟᱸᱜ ᱛᱟᱭᱚᱢ ᱢᱟᱲᱟᱝ ᱦᱟᱸᱜ ᱵᱟᱝ ᱠᱚ ᱩᱭᱦᱟᱹᱨ ᱵᱷᱟᱵᱽᱱᱟᱭ
ᱦᱩᱸ ᱦᱩᱸ ᱡᱟᱦᱟᱸ ᱱᱟᱜ ᱜᱮ ᱪᱤᱠᱟᱹᱜ ᱟᱭᱳ ᱵᱟᱵᱟ ᱢᱤᱫᱴᱮᱱ ᱵᱟᱨᱭᱟ ᱵᱟᱹᱲᱛᱤ ᱠᱟᱛᱷᱟᱭ ᱞᱟᱹᱭ ᱨᱮᱦᱚᱸᱭ ᱜᱚᱡ ᱠᱚᱢ ᱠᱟᱛᱷᱟᱭ ᱞᱟᱹᱭ ᱨᱮ ᱦᱚᱭ ᱜᱚᱡ ᱠᱷᱟᱹᱞᱤ ᱜᱚᱡ ᱜᱮᱠᱤ ᱥᱚᱢᱟᱫᱷᱟᱱ
ᱦᱚᱭ ᱟᱫᱚ ᱡᱩᱫᱤ ᱠᱷᱟᱱ ᱞᱟᱹᱭᱟᱭ ᱮᱸᱜ ᱟᱭᱳ ᱵᱟᱵᱟ ᱦᱚᱸ ᱡᱩᱫᱤ ᱚᱱᱠᱟᱢ ᱢᱮᱛᱟ ᱠᱤᱱᱟ ᱛᱟᱦᱚᱞᱮ ᱠᱷᱟᱱ ᱩᱱᱟᱹᱜ ᱡᱟᱹᱥᱛᱤ ᱦᱟᱸᱜ ᱵᱟᱝ ᱠᱤᱱ ᱞᱟᱹᱭ ᱫᱟᱲᱮᱭᱟᱢᱟ ᱦᱮᱸ ᱵᱟᱝ ᱡᱩᱫᱤᱢ ᱞᱟᱹᱭᱟ ᱤᱧ ᱫᱩᱧ ᱜᱩᱡᱩᱜ-ᱟ ᱛᱟᱦᱚᱞᱮ ᱠᱷᱟᱱ ᱫᱚ ᱟᱭᱳ ᱵᱟᱵᱟ ᱦᱚᱸ ᱞᱟᱹᱭ ᱟᱠᱤᱱ ᱪᱮᱫ ᱠᱚ ᱟᱨᱦᱚᱸ ᱡᱩᱫᱤ ᱞᱟᱝ ᱢᱮᱛᱟᱭᱟ ᱥᱮᱞᱟᱝ ᱮᱜᱮᱨ ᱞᱮᱠᱷᱟᱱ ᱡᱩᱫᱤ ᱠᱟᱹᱢᱤ ᱮᱢᱟᱱᱟᱭ ᱦᱮᱸ ᱵᱟᱝ ᱟᱫᱚ ᱚᱱᱟ ᱠᱷᱟᱹᱛᱤᱨ ᱛᱮ ᱦᱟᱸᱜ ᱵᱟᱝ ᱠᱚ ᱢᱮᱛᱟ ᱵᱟᱲᱟ ᱠᱚ ᱜᱮᱭᱟ ᱢᱟᱱᱮ ᱜᱚᱡ ᱡᱤᱱᱤᱥ ᱟᱫᱚ ᱟᱹᱰᱤ ᱵᱚᱛᱚᱨ ᱜᱮ ᱵᱩᱡᱷᱟᱹᱜ ᱟᱛᱚ ᱩᱱᱟᱹᱜ ᱢᱟᱱᱮ ᱦᱩᱰᱤᱧ ᱦᱩᱰᱤᱧ ᱠᱷᱚᱱᱟᱜ ᱠᱚ ᱠᱚᱞᱮ ᱵᱟᱞᱮ ᱠᱟᱛᱮᱜ ᱠᱚ ᱦᱟᱨᱟ ᱠᱟᱢᱟ ᱦᱮᱸ ᱵᱟᱝ ᱟᱨ ᱡᱩᱫᱤ ᱠᱟᱹᱡ ᱠᱚᱥᱴᱚ ᱫᱚ ᱵᱩᱡᱩᱜ ᱜᱮᱭᱟ ᱥᱮ
ᱩᱸ
ᱟᱨᱦᱚᱸ ᱡᱩᱫᱤ ᱢᱟᱱᱮ ᱩᱱᱟᱹᱜ ᱟᱭᱳ ᱵᱟᱵᱟ ᱟᱜ ᱠᱟᱛᱷᱟ ᱡᱩᱫᱤ ᱵᱟᱢ ᱟᱸᱡᱚᱢᱟ ᱩᱱᱠᱤᱱ ᱪᱮᱫ ᱞᱮᱠᱟ ᱠᱚᱥᱴᱚ ᱠᱤᱱ ᱵᱩᱡᱷᱟᱹᱣᱟ ᱩᱱᱟᱹᱜ ᱢᱟᱨᱟᱝ ᱠᱷᱚᱱᱟᱜ
ᱟᱭᱳ ᱵᱟᱵᱟ ᱦᱟᱨᱟ ᱠᱤᱫᱤᱧᱟ ᱵᱩᱨᱩ ᱠᱤᱫ ᱡᱮ ᱟᱭᱳ ᱵᱟᱵᱟ ᱠᱟᱛᱷᱟ ᱵᱟᱹᱧ ᱟᱸᱡᱚᱢ ᱞᱮᱛᱟᱭ ᱠᱷᱟᱡ ᱛᱤᱱᱟᱹᱜ ᱠᱚᱥᱴᱚ ᱠᱤᱱ ᱵᱩᱡᱟ ᱚᱱᱟ ᱫᱚ ᱚᱠᱚᱭ ᱦᱚ ᱵᱟᱠᱚ ᱵᱩᱡᱷᱟᱹᱣᱟ
ᱞᱟᱦᱟ ᱛᱮ ᱟᱭᱳ ᱵᱟᱵᱟ ᱛᱟᱯᱚᱨᱮ ᱫᱚ ᱡᱟᱦᱟᱸᱭ ᱜᱮ
ᱯᱳᱭᱞᱩ ᱫᱚ ᱟᱢ ᱚᱠᱚᱭ ᱦᱚᱸ ᱵᱟᱢ ᱪᱤᱱᱦᱟᱹᱣ ᱠᱚ ᱛᱟᱦᱮᱸᱱᱟ ᱥᱩᱫᱩ ᱟᱢ ᱟᱭᱳ ᱟᱨ ᱟᱢ ᱵᱟᱵᱟ ᱜᱮᱢ ᱪᱤᱱᱦᱟᱹ ᱠᱤᱱ ᱛᱟᱦᱮᱱᱟ ᱵᱟᱫ ᱵᱟᱹᱠᱤ ᱦᱮᱸ ᱵᱟᱫ ᱵᱟᱹᱠᱤ ᱦᱚᱲ ᱥᱮ ᱵᱟᱫ ᱵᱟᱹᱠᱤ ᱜᱟᱛᱮ ᱠᱚᱫᱚ ᱩᱸᱜ ᱯᱚᱨᱮᱢ ᱧᱟᱢ ᱟᱠᱟᱫ ᱠᱚᱣᱟ ᱦᱮᱸ ᱵᱟᱝ
ᱟᱢ ᱨᱮᱱ ᱡᱤᱛ ᱵᱚᱸᱜᱟ ᱛᱚ ᱩᱱᱠᱤᱱ ᱜᱮ ᱠᱟᱱᱟ ᱠᱤᱱ ᱥᱮ
ᱮᱠᱫᱚᱢ ᱮᱠᱫᱚᱢ
ᱨᱩᱴᱤᱝ ᱪᱷᱟᱲᱟ ᱛᱚ ᱪᱮᱫ ᱦᱚᱸ ᱵᱟᱭ ᱦᱩᱭᱩᱜ
ᱦᱮᱸ ᱦᱮᱸ ᱟᱢᱟᱜ ᱡᱟᱦᱟᱸᱱᱟᱜ ᱠᱟᱹᱢᱤ ᱠᱟᱹᱥᱱᱤ ᱟᱢ ᱫᱚ ᱩᱱᱠᱤᱱ ᱜᱮᱥᱮᱢ ᱞᱟᱹᱭ ᱟᱠᱤᱱᱟ
ᱦᱚᱭ ᱦᱚᱭ ᱛᱟᱦᱞᱮ ᱱᱚᱱᱛᱮ ᱱᱤᱛᱚᱜ ᱦᱚᱸ ᱟᱹᱰᱤ ᱡᱟᱭᱜᱟ ᱨᱮᱜᱮ ᱧᱮᱞᱚᱜ ᱠᱟᱱᱟ ᱚᱱᱠᱟ ᱜᱮ ᱢᱟᱱᱮ ᱟᱞᱮ ᱯᱟᱥᱮᱨ ᱠᱚᱨᱮ ᱫᱚ ᱱᱤᱛᱚᱜ ᱦᱟᱸᱜ ᱢᱟᱱᱮ ᱱᱤᱛᱚᱜ ᱨᱮᱱ ᱠᱩᱲᱤ ᱜᱤᱫᱽᱨᱟᱹ ᱦᱚᱸ ᱠᱟᱛᱷᱟ ᱠᱚ ᱵᱟᱠᱚ ᱵᱩᱡᱷᱟᱹᱣ ᱫᱟ ᱚᱱᱠᱟ ᱜᱮᱠᱚ ᱠᱟᱹᱢᱤ ᱠᱟᱱᱟ ᱟᱭᱳ ᱵᱟᱵᱟᱣᱟᱜ ᱠᱟᱛᱷᱟ ᱠᱚᱦᱚᱸ ᱵᱟᱠᱚ ᱟᱸᱡᱚᱢ ᱫᱟ ᱟᱨ ᱱᱤᱛᱚᱜ ᱧᱮᱞᱚᱜ ᱠᱟᱱᱟ ᱡᱟᱹᱥᱛᱤ ᱠᱟᱭ ᱛᱮ ᱢᱟᱱᱮ ᱠᱚᱢ ᱩᱢᱮᱨ ᱨᱮᱠᱚ ᱵᱟᱹᱦᱩ ᱡᱟᱶᱟᱭᱚᱜ ᱠᱟᱱᱟ ᱟᱹᱰᱤ ᱜᱟᱱ ᱜᱮ ᱩᱱᱠᱩᱣᱟᱜ ᱵᱚᱭᱮᱥ ᱦᱚᱸ ᱵᱟᱭ ᱦᱩᱭ ᱟᱠᱟᱱᱟ᱾
ᱚ ᱦᱚᱸ ᱱᱚᱣᱟ ᱫᱚ ᱩᱪᱤᱛ ᱫᱚ ᱵᱟᱝ ᱠᱟᱱᱟ ᱟᱫᱚ ᱵᱟᱠᱚ ᱟᱸᱡᱚᱢ ᱠᱷᱟᱱ ᱫᱚᱢ ᱪᱤᱠᱟᱹ ᱠᱚᱣᱟ ᱟᱭᱤᱱ ᱟᱭᱤᱱ ᱟᱭᱤᱱ ᱢᱟᱱᱮ ᱟᱭᱤᱱᱟᱜ ᱟᱹᱢ ᱥᱚᱨᱠᱟᱨᱟᱜ ᱟᱭᱤᱱ ᱛᱮᱦᱚᱸ ᱵᱟᱝ ᱩᱪᱤᱛ ᱠᱟᱱᱟ ᱟᱨᱢ ᱢᱟᱱᱮ ᱥᱚᱢᱟᱡᱽ ᱨᱮᱦᱚᱸ ᱟᱨᱠᱤ ᱚᱱᱟ ᱫᱚ ᱩᱱᱟᱹᱜ ᱫᱚ ᱞᱟᱦᱟ ᱛᱮᱫᱚ ᱡᱟᱦᱟᱸ ᱞᱮᱠᱟ ᱦᱩᱭ ᱠᱟᱱ ᱱᱮᱛᱟᱨ ᱫᱚ ᱵᱟᱠᱚ ᱵᱟᱯᱞᱟᱭ ᱮᱫ ᱠᱚᱣᱟ ᱥᱮ ᱩᱱᱟᱹᱜ ᱠᱚᱢ ᱵᱚᱭᱮᱥ ᱛᱮᱫᱚ
ᱮᱠᱫᱚᱢ ᱮᱠᱫᱚᱢ ᱮᱠᱫᱚᱢ ᱠᱚᱢ ᱵᱚᱭᱚᱥ ᱨᱮ ᱵᱟᱯᱞᱟ ᱞᱮᱱᱠᱷᱟᱱ ᱫᱚ ᱵᱟᱝ ᱜᱟᱱᱚᱜ-ᱟ ᱢᱟᱱᱮ ᱯᱚᱨᱚᱵᱚᱨᱛᱤ ᱠᱟᱞ ᱨᱮ ᱚᱥᱩᱵᱤᱫᱷᱟ ᱦᱚᱸ ᱚ ᱟᱹᱰᱤ ᱠᱤᱪᱷᱩ ᱥᱚᱢᱮᱥᱥᱟ ᱦᱩᱭᱩᱜ-ᱟ᱾ ᱟᱨ ᱢᱟᱱᱮ ᱠᱚᱢ ᱩᱢᱮᱨ ᱨᱮ ᱵᱟᱯᱞᱟ ᱠᱟᱛᱮᱜ ᱫᱚ ᱢᱟᱱᱮ ᱪᱮᱫ ᱤᱧ ᱞᱟᱹᱭᱟ ᱡᱮ ᱩᱸ ᱜᱩᱸᱜ ᱠᱚᱢ ᱩᱢᱮᱨ ᱨᱮ ᱵᱟᱯᱞᱟ ᱠᱟᱛᱮᱜ ᱫᱚ ᱩᱱᱤ ᱵᱟᱭ ᱵᱩᱡᱷᱟᱹᱣ ᱫᱟᱲᱮᱭᱟᱜ-ᱟ ᱤᱧ ᱪᱮᱫ ᱤᱧ ᱪᱤᱠᱟᱹᱭᱟ ᱪᱮᱫ ᱵᱟᱝ ᱩᱱᱫᱚ ᱢᱟᱱᱮ ᱵᱩᱫᱽᱫᱷᱤ ᱜᱮᱭᱟᱱᱟᱹᱧ ᱜᱮ ᱢᱟᱱᱮ ᱩᱱᱫᱚ ᱜᱤᱫᱽᱨᱟᱹ ᱞᱮᱠᱟ ᱜᱮ
ᱩᱱᱫᱚ ᱜᱤᱫᱽᱨᱟᱹ ᱜᱮ ᱢᱟᱱᱮ ᱪᱮᱫ ᱤᱧ ᱞᱟᱹᱭᱟ ᱩᱱᱫᱚ ᱟᱭᱟᱜ ᱩᱱᱟᱹᱜ ᱴᱟ ᱫᱚ ᱵᱩᱡᱷᱟᱹᱣ ᱥᱚᱠᱛᱤ ᱵᱟᱝ